ᱡᱚᱦᱟᱨ ᱜᱮ ᱾
ᱡᱚᱦᱟᱨ ᱜᱚᱝᱠᱮ ᱾
ᱦᱩᱸ ᱟᱨ ᱢᱤᱫ ᱫᱷᱚᱞᱟᱝ ᱧᱟᱼᱼ
ᱦᱚᱭ ᱜᱚᱝᱠᱮ ᱟᱫᱚ ᱞᱟᱹᱭ ᱵᱚᱞᱛᱮ ᱦᱩᱱᱟᱝ ᱞᱟᱹᱭᱮᱫ ᱛᱟᱦᱮᱸ ᱜᱮᱭᱟᱠᱚ ᱦᱟᱛᱤ ᱠᱚ ᱞᱟᱹᱭᱟ ᱟᱨᱠᱤ ᱛᱚ ᱜᱚᱝᱠᱮ ᱟᱫᱚ ᱟᱯᱮ ᱥᱮᱫ ᱛᱚ ᱟᱺ ᱦᱟᱹᱛᱤ ᱠᱚᱫᱚ ᱜᱚᱡ ᱠᱚᱫᱚ ᱢᱟᱱᱟ ᱜᱮᱭᱟ ᱛᱚ ᱦᱮᱸ ᱥᱮ
ᱵᱟᱝ ᱵᱟᱝ ᱜᱚᱝᱠᱮ ᱚᱱᱟ ᱠᱚᱫᱚ ᱮᱠᱫᱚᱢ ᱜᱮ ᱢᱟᱱᱟ ᱜᱮᱭᱟ ᱚᱱᱟ ᱠᱚᱫᱚ ᱩᱱᱠᱩ ᱫᱚ ᱦᱩᱭᱩᱜ ᱠᱟᱱᱟᱼᱼ ᱠᱚ ᱢᱟᱱᱮ ᱢᱤᱫᱴᱮᱱ ᱢᱟᱱᱮ ᱵᱤᱨ ᱠᱚᱨᱮᱱ ᱯᱚᱥᱩ ᱠᱚ ᱠᱟᱱᱟ ᱠᱚ᱾ ᱮᱠᱟᱞ ᱠᱤ ᱟᱵᱚ ᱥᱟᱱᱛᱟᱲ ᱠᱚ ᱱᱩᱝᱠᱩ ᱵᱚᱸᱜᱟ ᱵᱩᱨᱩ ᱦᱤᱥᱟᱹᱵᱽ ᱛᱮᱦᱚᱸ ᱵᱩᱱ ᱢᱟᱱᱟᱣ ᱵᱟᱱᱟᱣ ᱠᱚᱜᱮᱭᱟ ᱛᱚ ᱮᱭ ᱠᱟᱨᱚᱱ ᱛᱮ ᱩᱱᱠᱩ ᱠᱚᱫᱚ ᱚᱱᱟ ᱠᱚᱫᱚ ᱮᱠᱫᱚᱢ ᱜᱮ ᱢᱟᱱᱟ ᱜᱮᱭᱟ᱾ ᱮᱢᱚᱱ ᱠᱤ ᱚᱱᱟ ᱚᱱᱠᱟᱱᱟᱜ ᱡᱟᱦᱟᱱᱟᱜ ᱢᱟᱱᱮ ᱠᱷᱟᱨᱟᱯ ᱠᱟᱹᱢᱤ ᱞᱮᱠᱷᱟᱱ ᱫᱚ ᱮᱢᱚᱱ ᱠᱤ ᱟᱵᱤᱱᱟᱜ ᱢᱟᱱᱮ ᱯᱷᱟᱥᱤ ᱦᱚᱸ ᱦᱩᱭ ᱫᱟᱲᱮᱜ
ᱟᱪᱪᱷᱟ ᱢᱟᱱᱮ ᱚᱱᱠᱟ ᱟᱯᱮ ᱥᱮᱫ ᱫᱚ ᱚᱱᱠᱟ ᱱᱤᱭᱚᱢᱼᱼ
ᱦᱮᱸ ᱦᱮᱸ ᱦᱮᱸ ᱩᱝᱠᱩ ᱢᱟᱱᱮ ᱮᱢᱱᱤ ᱟᱴᱠᱟᱣ ᱜᱟᱱᱚᱜ-ᱟ ᱩᱱᱠᱩ ᱡᱮ ᱢᱟᱱᱮ ᱞᱟᱜᱟ ᱜᱟᱱᱚᱜ-ᱟ ᱚᱱᱟ ᱥᱚᱯ ᱠᱚ ᱜᱟᱱᱚᱜ-ᱟ ᱢᱮᱱᱠᱷᱟᱱ ᱩᱱᱠᱩ ᱡᱟᱦᱟᱱᱟᱜ ᱫᱤᱭᱟ ᱟᱜᱷᱟᱛ ᱠᱤᱢᱵᱟ ᱮᱸᱜ ᱱᱚᱝᱠᱟ ᱢᱟᱱᱮ ᱠᱤᱪᱷᱩ ᱡᱟᱦᱟᱸ ᱟᱜᱷᱟᱛ ᱞᱟᱜᱟᱜ-ᱟ ᱱᱚᱝᱠᱟᱱᱟᱜᱼᱼ ᱠᱟᱹᱢᱤ ᱞᱮᱠᱷᱟᱱ ᱫᱚ ᱚᱱᱟ ᱞᱟᱹᱜᱤᱫ ᱛᱮᱫᱚ ᱡᱮᱞ ᱨᱮᱱᱟᱜ ᱦᱚᱸ ᱵᱮᱯᱟᱨ ᱢᱮᱱᱟᱜ ᱟᱠᱟᱫᱟ ᱵᱩᱪᱟᱹᱜ
ᱟᱪᱪᱷᱟ ᱟᱪᱪᱷᱟ ᱛᱚ ᱜᱚᱝᱠᱮ ᱡᱮ ᱡᱮᱞᱮᱠᱟ ᱛᱩᱧ ᱥᱟᱨᱟᱢ ᱱᱚᱜ-ᱚᱝ ᱠᱟ ᱦᱩᱭ ᱫᱟᱲᱮᱭᱟᱜ-ᱟ᱾
ᱦᱩᱭ ᱫᱟᱲᱮᱭᱟᱜ ᱛᱟᱵᱤᱱᱟ ᱢᱳᱴᱟᱢᱩᱴᱤ ᱫᱚᱥ ᱯᱚᱱᱨᱚ ᱚᱱᱠᱟ
ᱚ ᱠᱷᱟᱞᱤ ᱜᱚᱝᱠᱨ ᱠᱷᱞᱤ ᱡᱮᱞ ᱥᱮ ᱜᱚᱝ ᱥᱚᱸᱜᱮ ᱡᱚᱨᱤᱢᱟᱱᱟ ᱦᱚᱸ ᱮᱢ ᱦᱩᱭᱩᱜ ᱛᱟᱵᱤᱱᱟ
ᱦᱮᱸ
ᱞᱟᱹᱭᱟ ᱜᱤᱧ ᱡᱮ ᱡᱮᱞ ᱢᱟ ᱛᱚ ᱡᱮᱞ ᱦᱩᱭ-ᱦᱩᱭ-ᱦᱩᱭ ᱞᱮᱫᱟᱵᱤᱱᱟ ᱟᱨ ᱥᱜᱮ ᱜᱮ ᱡᱩᱨᱤ ᱦᱳᱭ ᱦᱳᱭ
ᱦᱮᱸ ᱯᱷᱟᱭᱤᱱ ᱫᱚ ᱠᱤ ᱡᱟᱹᱱᱤᱡ ᱚᱱᱟ ᱞᱤᱭᱮ ᱫᱚ ᱵᱟᱹᱞᱤᱧ ᱵᱟᱲᱟᱭᱟ ᱢᱚᱴᱟᱢᱩᱴᱤ ᱡᱮᱞ ᱫᱚ ᱦᱩᱭᱩᱜ ᱜᱮᱭᱟ ᱚᱱᱟ ᱫᱚᱞᱤᱧ ᱵᱟᱲᱟᱭ ᱜᱮᱭᱟ
ᱟᱪᱪᱷᱟ ᱟᱪᱪᱷᱟ
ᱦᱩᱸ
ᱟᱫᱚ ᱛᱟᱦᱞᱮ ᱜᱚᱝᱠᱮ ᱛᱟᱦᱞᱮ ᱟᱫᱚ ᱟᱥᱮ ᱯᱟᱥᱮᱱ ᱛᱟᱦᱞᱮ ᱟᱹᱛᱩ ᱠᱚᱨᱮ ᱫᱚ ᱛᱟᱦᱞᱮ ᱦᱟᱹᱛᱤ ᱠᱚ ᱥᱮᱱ ᱵᱟᱲᱟᱜ ᱜᱮᱭᱟ ᱥᱮ ᱵᱟᱝ ᱛᱟᱦᱞᱮ
ᱦᱩᱸ ᱦᱩᱸ ᱢᱟᱱᱮ ᱟᱞᱮ ᱱᱚᱣᱟ ᱫᱷᱟᱨᱮ ᱯᱟᱥᱮ ᱨᱮᱫᱚ ᱢᱟᱱᱮ ᱡᱟᱦᱟᱸ ᱵᱤᱨ ᱠᱚ ᱢᱮᱱᱟᱜ ᱟᱠᱟᱫᱟ ᱥᱮ ᱵᱤᱨ ᱥᱩᱨ ᱥᱩᱯᱩᱨ ᱠᱚᱨᱮᱜ ᱟᱹᱛᱩ‌ ᱠᱚ ᱢᱮᱱᱟᱜ ᱠᱟᱫᱟ ᱠᱤᱪᱷᱩ ᱢᱚᱴᱟᱢᱩᱴᱤ ᱡᱷᱚᱛᱚ ᱟᱛᱳ ᱨᱮᱠᱚ ᱵᱚᱞᱚ ᱵᱟᱲᱟᱜ ᱜᱮᱭᱟ ᱠᱚ ᱛᱚᱮ ᱢᱟᱡᱷᱮ ᱢᱚᱫᱽᱫᱷᱮ ᱡᱟᱦᱟᱸ ᱛᱤᱥ ᱠᱚᱨᱮ
ᱟᱪᱪᱷᱟ ᱟᱨ ᱪᱮᱜ ᱪᱮᱜ ᱥᱚᱢᱚᱭ ᱜᱚᱝᱠᱮ ᱵᱮᱥᱤ ᱠᱚ ᱦᱤᱡᱩᱜ ᱜᱮᱭᱟ ᱠᱚ ᱦᱟ-ᱦᱟᱛᱤ ᱠᱚ
ᱦᱟᱛᱤ ᱠᱚ ᱵᱚᱞᱛᱮ ᱜᱮᱞᱮ ᱟᱛᱳ ᱫᱚ ᱜᱚᱝᱠᱮ ᱚᱱᱟ ᱥᱩᱢᱚᱭ ᱜᱮᱠᱚ ᱵᱚᱞᱚᱱᱟ ᱚᱱᱟ ᱥᱚᱢᱚᱭ ᱦᱳᱭ ᱱᱚᱜᱼᱚ ᱱᱚᱣᱟ ᱥᱚᱢᱚᱭ ᱟᱨ ᱮᱢᱚᱱ ᱠᱤ ᱱᱚᱣᱟ ᱡᱟᱦᱟᱸ ᱟᱵᱚᱱᱟᱜ ᱱᱚᱣᱟ ᱦᱳᱲᱳ ᱢᱟᱱᱮ ᱤᱨ ᱠᱚ ᱪᱟᱵᱟ ᱠᱟᱛᱮᱜ ᱡᱟᱦᱟᱸ ᱨᱟᱵᱟᱝ ᱫᱤᱱ ᱴᱟᱜ ᱯᱟᱲᱟᱜ ᱠᱟᱱ ᱫᱚ ᱚᱱ ᱚᱱᱟ ᱥᱚᱢᱚᱭ ᱨᱮᱦᱚᱸ ᱠᱚ ᱢᱟᱱᱮ ᱠᱚ ᱦᱤᱡᱩᱜ ᱜᱮᱭᱟ
ᱟᱪᱪᱷᱟ ᱟᱪᱪᱷᱟ
ᱟᱛᱳ ᱠᱚ ᱵᱚᱞᱚᱱ ᱜᱮᱭᱟ ᱟᱨ ᱡᱟᱦᱟᱸ ᱱᱤᱛᱚᱜ ᱟᱵᱚᱱᱟᱜ ᱱᱚᱣᱟ ᱨᱚᱦᱚᱭ ᱨᱮᱱᱟᱜ ᱥᱤᱡᱤᱱ ᱪᱟᱞᱟᱜ ᱠᱟᱱᱟ ᱥᱮ ᱱᱤᱛᱚᱜ
ᱚᱱᱮ ᱨᱚᱦᱚᱭ ᱦᱩᱭ ᱠᱟᱛᱮᱜ ᱡᱟᱦᱟᱸ ᱦᱩᱲᱩ ᱠᱚ ᱜᱮᱞᱮᱜᱼᱟ ᱚᱱᱮ ᱚᱱᱟ ᱥᱩᱢᱚᱭ ᱫᱚ ᱟᱸᱼᱼ ᱛᱳ ᱫᱚ ᱠᱷᱩᱵ ᱠᱚᱢ ᱠᱚ ᱵᱚᱞᱚᱱᱟ ᱢᱮᱱᱠᱷᱟᱱ ᱡᱟᱦᱟᱸ ᱟᱵᱚᱱᱟᱜ ᱵᱟᱹᱫ ᱵᱟᱹᱭᱦᱟᱹᱲ ᱠᱚ ᱢᱮᱱᱟᱜ ᱟᱠᱟᱫ ᱡᱟᱦᱟᱸ ᱵᱚᱱ ᱨᱚᱦᱚᱭ ᱟᱠᱟᱫ ᱫᱚ, ᱚᱱ ᱚᱱᱟ ᱠᱚᱨᱮᱜ ᱠᱟᱹᱴᱤᱡ ᱠᱚ ᱢᱟᱱᱮ ᱠᱚ ᱠᱷᱚᱛᱤ ᱧᱚᱜᱟ ᱠᱟᱹᱴᱤᱡ
ᱟᱪᱪᱷᱟ ᱟᱪᱪᱷᱟ ᱦᱮᱸ ᱛᱚ ᱠᱷᱚᱛᱤ ᱩᱱᱠᱩ ᱢᱟ ᱪᱮᱫᱛᱚᱦᱚ ᱞᱟᱹᱭ ᱢᱟ ᱵᱟᱝ ᱜᱟᱱᱚᱜᱼᱟ ᱜᱚᱝᱠᱮ ᱦᱮᱸ
ᱦᱮᱸ ᱦᱮᱸ ᱟᱫᱚ ᱵᱟᱝ ᱟᱞᱮᱭᱟᱜ ᱢᱟᱱᱮ ᱵᱤᱴ ᱚᱱᱩᱡᱟᱹᱭᱤ ᱢᱟᱱᱮ ᱱᱩᱠᱩ, ᱦᱩᱞᱩ ᱴᱤᱢᱠᱚ ᱢᱮᱱᱟᱜ ᱠᱚᱣᱟ ᱟᱫᱚ ᱩᱱᱠᱩ ᱠᱚ ᱠᱤᱪᱷᱩ ᱠᱚ ᱥᱟᱦᱟᱡᱡᱚ ᱠᱚ ᱮᱢᱚᱜ ᱜᱮᱭᱟ ᱡᱮᱢᱚᱱ ᱡᱟᱦᱟᱸ ᱦᱩᱲᱩ ᱵᱟᱹᱫᱨᱮ ᱡᱚᱫᱤ ᱠᱚ ᱡᱚᱢᱟ᱾ ᱩᱱᱠᱩ ᱠᱚ ᱞᱟᱜᱟ ᱩᱰᱩᱝ ᱟᱹᱜᱩ ᱠᱚᱣᱟ ᱚᱱᱚᱠᱟ ᱵᱷᱟᱵᱽ ᱠᱤᱪᱷᱩ
ᱚ ᱟᱨ ᱜᱚᱝᱠᱮ ᱟᱹᱞᱤᱧ ᱡᱮᱦᱮᱛᱩ ᱮ ᱠᱩᱱᱨᱤᱱ ᱦᱟᱹᱤᱛᱮ ᱟᱱᱮᱱᱟᱜ ᱵᱟᱹᱫ ᱠᱚ ᱠᱷᱚᱭ ᱠᱮᱣᱟ ᱠᱚ ᱢᱟᱱᱮ ᱠᱷᱚᱛᱤ ᱠᱮᱣᱟᱠ ᱾ ᱛᱟᱦᱞᱮ ᱜᱚᱝᱠᱮ ᱥᱚ ᱥᱚ ᱫᱚ ᱦᱟᱸᱜ ᱠᱷᱚᱛᱤ ᱯᱩᱨᱚᱱ ᱠᱚᱯᱮ ᱧᱟᱢ ᱵᱟᱲᱟ ᱠᱟᱜᱼᱟ ᱥᱮ ᱵᱟᱝ ᱜᱚᱝᱠᱮ
ᱵᱟᱝ ᱜᱚᱝᱠᱮ ᱚᱱᱠᱟᱱᱟᱜ ᱫᱚ ᱢᱟᱱᱮ ᱵᱟᱹᱫᱽ ᱵᱟᱹᱭᱦᱟᱹᱲ ᱠᱚᱨᱮᱱᱟᱜ ᱫᱚ, ᱢᱚᱱᱮ ᱵᱟᱝ ᱧᱟᱢ ᱵᱟᱲᱟ ᱦᱩᱭ ᱠᱟᱱᱟ ᱛᱚᱵᱮ, ᱱᱚᱣᱟ ᱟᱛᱳ ᱠᱚᱨᱮ ᱡᱟᱦᱟᱸ ᱚᱲᱟᱜ ᱡᱟᱦᱟᱸᱭᱟᱜ ᱚᱲᱟᱜ ᱢᱚᱲᱟᱜᱼᱠ ᱨᱟᱹᱯᱩᱫ ᱞᱮᱠᱷᱟᱱ,
ᱦᱩᱸ ᱦᱩᱸ
ᱚᱱᱮ ᱚᱱᱟ ᱠᱚᱫᱚ ᱠᱷᱚᱛᱤ ᱜᱨᱚᱥᱛᱚ ᱚᱱᱟ ᱠᱚᱫᱚ ᱠᱚ ᱮᱢ ᱵᱟᱲᱟ ᱠᱚᱜᱮᱭᱟ ᱯᱷᱚᱨᱮᱥᱴᱟᱨ ᱛᱚᱨᱚᱯᱷ ᱠᱷᱚᱱᱟᱜ ᱾
ᱚ ᱟᱪᱪᱷᱟ ᱜᱚᱝᱠᱮ ᱟᱪᱪᱷᱟ ᱟᱯᱮ ᱥᱮᱫ ᱫᱚ ᱜᱚᱝᱠᱮ ᱯᱷᱚᱨᱮᱥᱴᱟᱨ ᱠᱚ ᱵᱟᱹᱱᱩᱜ ᱠᱚᱣᱟ ᱵᱤᱨ ᱠᱚᱨᱮ
ᱦᱮᱸ ᱦᱮᱸ ᱩᱱᱠᱩ ᱯᱷᱚᱨᱮᱥᱴᱟᱨ
ᱚ
ᱩᱱᱠᱩ ᱵᱤᱴ ᱵᱟᱹᱵᱩ ᱠᱚᱠᱚ ᱛᱟᱦᱮᱱ ᱜᱮᱭᱟ ᱛᱚ ᱩᱱᱠᱩ ᱠᱚᱜᱮ ᱦᱟᱸᱜ ᱢᱟᱱᱮ ᱡᱟᱦᱟᱸ, ᱚᱱᱟ ᱠᱚᱫᱚ ᱞᱟᱦᱟ ᱠᱷᱚᱱᱟᱜ ᱜᱮ ᱢᱮᱱᱟᱜ ᱟᱠᱟᱫᱟ ᱟᱨᱚ ᱱᱮᱛᱟᱨ, ᱛᱚ ᱦᱟᱸᱜ ᱢᱟᱱᱮ ᱛᱤᱱᱟᱹᱜ ᱞᱟᱠᱷ ᱴᱟᱠᱟ ᱢᱚᱬᱮ ᱞᱟᱠᱷ ᱴᱟᱠᱟ ᱠᱚ ᱮᱢᱟ ᱠᱚ ᱠᱟᱱᱟ ᱢᱟᱱᱮ ᱡᱟᱦᱟᱸᱭ ᱡᱩᱫᱤ ᱠᱚ, ᱢᱟᱱᱮ ᱨᱟᱥᱛᱟ ᱠᱚᱨᱮ ᱠᱚ ᱧᱟᱢ ᱵᱟᱲᱟᱮᱫ ᱠᱚ ᱡᱟᱦᱟᱸᱭ ᱠᱚ ᱜᱚᱡ ᱵᱟᱲᱟ ᱦᱚᱪᱚ ᱠᱟᱱᱟ ᱩᱱᱠᱩ ᱠᱚ ᱦᱟᱸᱜᱼᱼ ᱢᱟᱱᱮ ᱯᱟᱸᱪ ᱞᱟᱠᱷ ᱴᱟᱠᱟ ᱠᱚ ᱮᱢᱟ ᱠᱚ ᱠᱟᱱᱟ, ᱟᱨ ᱱᱚᱛᱮ ᱢᱟᱱᱮ ᱯᱚᱨᱮᱥᱴᱟᱨ ᱚᱱᱟ ᱡᱟᱦᱟᱸᱼᱼ ᱰᱤᱯᱟᱨᱢᱮᱱᱴ ᱨᱮᱜᱮ ᱢᱳᱴᱟᱢᱩᱴᱤ ᱪᱟᱹᱠᱨᱤ ᱠᱚᱦᱚᱸ ᱠᱚ ᱮᱢᱟ ᱠᱚ ᱠᱟᱱᱟ᱾
ᱟᱪᱪᱷᱟ ᱟᱪᱪᱷᱟ ᱚᱻ
ᱟᱜᱮ ᱛᱮᱫᱚ ᱚᱱᱠᱟ ᱵᱟᱝ ᱛᱟᱦᱮᱸ ᱠᱟᱱᱟ ᱟᱫᱚ ᱱᱮᱛᱟᱨ ᱠᱚ ᱪᱟᱹᱞᱩ ᱟᱠᱟᱣᱟᱼᱦᱟᱸᱜ ᱚᱱᱠᱟ᱾ ᱢᱚᱴᱟ ᱢᱩᱴᱤ ᱱᱚᱜᱼᱚᱭ ᱪᱟᱨ ᱯᱟᱸᱪ ᱵᱚᱪᱪᱷᱚᱨ ᱫᱷᱚᱨᱮ ᱦᱚᱭᱛᱳ ᱥᱮ ᱠᱤ ᱡᱟᱹᱱᱤ ᱢᱚᱴᱟᱢᱩᱴᱤ ᱟᱹᱞᱤᱧ ᱫᱚ ᱦᱟᱸᱜ ᱱᱚᱣᱟ ᱱᱚᱣᱟ ᱠᱚᱴᱟ ᱫᱤᱱ ᱫᱷᱚᱨᱮ ᱜᱮ ᱦᱟᱸᱜ ᱞᱤᱧ ᱵᱟᱲᱟᱭ ᱟᱠᱟᱫᱼᱟ ᱡᱮ ᱚᱱᱠᱟᱱᱟᱜ ᱪᱟᱹᱠᱨᱤ ᱢᱟᱹᱠᱨᱤᱼᱼ ᱮᱢᱟ ᱠᱚ ᱠᱟᱱᱟ ᱡᱩᱫᱤ ᱠᱚ ᱡᱟᱦᱟᱸᱭ ᱦᱚᱭᱛ ᱢᱟᱱᱮ ᱟᱯᱮ ᱚᱲᱟᱜ ᱨᱮᱱ ᱡᱟᱦᱟᱸᱭ ᱜᱚᱡ ᱱᱟᱭ ᱡᱩᱫᱤᱼᱼ ᱡᱩᱫᱤ ᱩᱱᱤ ᱨᱮᱱ ᱦᱚᱭᱛ ᱡᱩᱫᱤ ᱜᱤᱫᱟᱹᱨ ᱢᱮᱱᱟᱜ ᱠᱚᱛᱟᱭᱟ ᱠᱤᱝᱵᱟ ᱡᱟᱦᱟᱸᱭᱼᱼ ᱚᱱᱠᱟᱱ ᱠᱚ ᱟᱠᱚ ᱱᱤᱡᱮᱨᱮᱱ ᱠᱚ ᱪᱟᱹᱠᱨᱤ ᱠᱚ ᱮᱢᱟ ᱠᱚᱣᱟ᱾
ᱚ ᱤᱨᱚᱠᱚᱢ ᱛᱟᱦᱚᱞᱮ ᱵᱮᱯᱟᱨ ᱛᱟᱦᱚᱞᱮ ᱵᱟᱝ ᱜᱚᱝᱠᱮ
ᱦᱳᱭ ᱦᱳᱭ
ᱟᱪᱪᱷᱟ ᱟᱪᱪᱷᱟ, ᱛᱟᱦᱞᱮ ᱜᱚᱝᱠᱮ ᱟᱯᱮ ᱥᱮᱫ ᱫᱚ ᱢᱟ ᱥᱟᱨᱡᱚᱢ ᱫᱟᱨᱮ ᱠᱚᱢᱟ ᱟᱹᱰᱤ ᱦᱟᱛᱟᱣ ᱢᱮᱱᱟᱜ ᱜᱮᱭᱟ ᱛᱟᱦᱞᱮᱼᱼ ᱟᱨ ᱥᱟ ᱥᱟᱠᱟᱢ ᱛᱮ ᱛᱟᱦᱚᱞᱮ ᱯᱟᱛᱲᱟ ᱠᱚᱯᱮ ᱛᱮᱭᱟᱨ ᱜᱮᱭᱟ ᱥᱮ ᱵᱟᱝ ᱜᱚᱝᱠᱮ
ᱦᱮᱸ ᱜᱚᱝᱠᱮ ᱚᱱᱟ ᱠᱚᱫᱚ ᱮᱠᱫᱚᱢ ᱜᱮ, ᱟᱹᱜᱩᱭ ᱜᱮᱭᱟᱞᱮ ᱮᱢᱟᱱ ᱠᱤ ᱢᱟᱱᱮ ᱟᱹᱰᱤ ᱦᱚᱲᱛᱚ ᱱᱚᱣᱟᱼᱼ ᱡᱟᱦᱟᱸ ᱵᱤᱨ ᱫᱤᱥᱚᱢ ᱨᱮᱱ ᱦᱚᱲ ᱫᱚ ᱵᱚᱞᱛᱮ ᱜᱮᱞᱮ ᱥᱟᱠᱟᱢ ᱢᱟᱠᱟᱢ ᱡᱟᱦᱟᱸ ᱯᱟᱛᱲᱟ ᱠᱚᱵᱚᱱ ᱵᱮᱱᱟᱣ ᱫᱚ, ᱡᱟᱦᱟᱸ ᱵᱟᱯᱞᱟ ᱚᱲᱟᱜ ᱠᱚᱨᱮ ᱠᱚ ᱡᱚᱢ ᱵᱟᱲᱟᱭ ᱜᱮᱭᱟ᱾ ᱱᱚᱝᱠᱟᱱᱟᱜ ᱢᱟᱱᱮ ᱵᱮᱱᱟᱣ ᱠᱟᱛᱮᱜ ᱠᱚ ᱟᱠᱷᱨᱤᱧ ᱵᱟᱲᱟᱭ ᱜᱮᱭᱟ ᱠᱤᱪᱷᱩ ᱤᱱᱠᱟᱢ ᱦᱚᱸ ᱦᱩᱭᱩᱜ ᱜᱮᱭᱟ᱾ ᱨᱩᱴᱤ ᱵᱷᱟᱜᱤ ᱜᱮ ᱥᱩᱵᱤᱫᱷᱟ ᱫᱚ ᱢᱮᱱᱟᱜᱼᱟ᱾
ᱟᱪᱪᱷᱟ ᱟᱪᱪᱷᱟ ᱢᱟᱱᱮ ᱚᱱᱟ ᱠᱚ ᱟᱠᱷᱨᱤᱧ ᱜᱮᱭᱟ ᱜᱚᱜᱚ ᱦᱚᱲ ᱠᱚ᱾
ᱦᱮᱸ, ᱦᱮᱸ ᱦᱮᱸ᱾
ᱟᱪᱪᱷᱟ᱾ ᱥᱟᱠᱟᱢ ᱠᱚᱫᱚ ᱛᱩᱫ ᱞᱮᱱᱠᱷᱟᱱ ᱫᱚ ᱟᱫᱚ ᱩᱱᱠᱩ ᱵᱩᱨᱩ ᱯᱷᱮᱲ ᱨᱮᱱ ᱦᱚᱲ ᱪᱮᱫ ᱦᱚᱸ ᱵᱟᱠᱚ
ᱵᱟᱝ ᱜᱚᱝᱠᱮ, ᱚᱱᱟ ᱞᱤᱭᱮ ᱫᱚ ᱠᱳᱱᱳ ᱤᱭᱟᱹ ᱵᱟᱹᱱᱩᱜ ᱠᱟᱫᱟ ᱢᱮᱱᱠᱷᱟᱱ ᱱᱚᱣᱟ ᱡᱟᱦᱟᱸ ᱟᱵᱚ ᱢᱟᱱᱮ ᱫᱟᱨᱮ ᱢᱟᱨᱮ ᱠᱚ ᱢᱟᱜ ᱱᱚᱣᱟ ᱠᱚᱫᱚ ᱢᱟᱱᱟ ᱜᱮᱭᱟ ᱱᱚᱣᱟ ᱠᱚᱫᱚ᱾
ᱟᱪᱪᱷᱟ, ᱫᱟᱨᱮ ᱢᱟᱜ ᱞᱮᱠᱷᱟᱱ ᱜᱮ ᱯᱩᱨᱟᱹ ᱡᱮᱞ ᱦᱚᱸ ᱦᱩᱭ ᱫᱟᱲᱮᱜ-ᱟ᱾
ᱦᱮᱸ ᱦᱮᱸ, ᱡᱮᱞ ᱦᱚᱸ ᱦᱩᱭ ᱫᱟᱲᱮᱜ-ᱟ᱾ ᱯᱷᱟᱭᱤᱱ ᱦᱚᱸ ᱮᱢ ᱦᱩᱭᱩᱜ ᱛᱩᱢᱟ ᱮᱢᱚᱱ ᱠᱤ ᱡᱮᱞ ᱦᱚᱸ ᱦᱩᱭᱩᱜ ᱛᱟᱵᱚᱱᱟ᱾
ᱟᱪᱪᱷᱟ ᱟᱪᱪᱷᱟ ᱟᱪᱪᱷᱟ᱾
ᱦᱮᱸ, ᱫᱟᱨᱮ ᱢᱟᱜ ᱠᱚᱫᱚ ᱮᱠᱟᱞ ᱜᱮ ᱢᱟᱱᱟ ᱜᱮᱭᱟ᱾
ᱟᱪᱪᱷᱟ ᱟᱪᱪᱷᱟ ᱟᱪᱪᱷᱟ ᱾ ᱛᱟᱦᱚᱞᱮ ᱚᱱᱠᱟ ᱛᱟᱦᱚᱞᱮ ᱟᱹᱵᱤᱱᱟᱜ ᱫᱚ ᱚᱲᱟᱜ ᱠᱷᱚᱱᱟᱜ ᱫᱚ ᱵᱤᱨ ᱠᱚᱫᱚ ᱛᱤᱱ ᱛᱤᱱ ᱡᱷᱟᱹᱞ ᱜᱮᱭᱟ ᱜᱚᱝᱠᱮ?
ᱦᱮᱸ, ᱵᱤᱨ ᱠᱷᱚᱱᱟᱜ ᱫᱚ ᱜᱚᱝᱠᱮ ᱟᱹᱞᱤᱧ ᱫᱚ ᱮᱠᱟᱞ ᱫᱚ ᱵᱚᱞᱛᱮ ᱪᱮᱫ ᱞᱤᱧ ᱞᱟᱹᱭᱟᱵᱤᱱᱟ ᱢᱟᱱᱮ ᱮᱠᱫᱚᱢ ᱥᱩᱨ᱾ ᱢᱚᱱᱮ ᱢᱚᱱᱮ ᱠᱟᱜ ᱵᱤᱱ ᱱᱚᱝᱠᱟ ᱩᱸ, ᱯᱟᱸᱪᱥᱚ ᱪᱷᱚᱥᱚ ᱢᱤᱴᱟᱨ ᱚᱱᱠᱟ ᱥᱟᱸᱜᱤ ᱢᱟᱱᱮ ᱥᱩᱨ ᱨᱮ ᱢᱮᱱᱟᱜ ᱟᱠᱟᱫᱟ ᱚᱱᱠᱟ ᱯᱟᱸᱪᱥᱚ ᱪᱷᱚᱥᱚ ᱢᱤᱴᱟᱨ ᱥᱟᱺᱜᱤᱧ ᱨᱮ ᱢᱟᱱᱮ ᱵᱤᱨ ᱠᱚ ᱢᱮᱱᱟᱜ ᱟᱠᱟᱫᱟ᱾
ᱩᱸ, ᱟᱪᱪᱷᱟ ᱟᱪᱪᱷᱟ ᱟᱪᱪᱷᱟ᱾
ᱦᱩᱸ᱾
ᱛᱟᱨ ᱢᱟᱱᱮ ᱛᱚ ᱜᱚᱝᱠᱮ ᱥᱩᱨ ᱜᱮᱭᱟ ᱛᱚ ᱵᱤᱨ ᱠᱚᱦᱚᱸ᱾
ᱮᱠᱫᱚᱢ ᱮᱠᱫᱚᱢ, ᱯᱟᱸᱪᱥᱚ ᱢᱤᱴᱟᱨ ᱢᱟᱱᱮ ᱵᱤᱱ ᱵᱩᱡᱷᱟᱹᱣ ᱫᱟᱲᱮᱭᱟᱜ ᱠᱟᱱᱟ ᱛᱚ ᱵᱮᱥᱤ ᱫᱚ ᱵᱟᱝ ᱥᱟᱺᱜᱤᱧᱟ ᱯᱟᱞᱮᱱ᱾
ᱛᱟᱦᱚᱞᱮ ᱜᱚᱝᱠᱮ ᱱᱤᱛᱚᱜ ᱫᱚ ᱜᱚᱝᱠᱮ ᱞᱟᱹᱭᱮᱫ ᱞᱤᱧ ᱡᱮ ᱪᱮᱫ ᱥᱚᱢᱚᱭ ᱚᱱᱮ ᱮᱸ ᱵᱤᱨ ᱠᱚᱨᱮ ᱥᱟᱠᱟᱢ ᱠᱚ ᱥᱟᱹᱜᱩᱱᱚᱜ ᱜᱮᱭᱟ ᱪᱮᱫ ᱥᱚᱢᱚᱭ ᱜᱚᱝᱠᱮ ᱚᱱᱟ ᱠᱚᱫᱚ?
ᱜᱚᱝᱠᱮ ᱚᱱᱟ ᱫᱚ ᱦᱟᱱᱮ ᱢᱟᱱᱮ ᱪᱮᱫ ᱤᱧ ᱞᱟᱹᱭᱟ ᱚᱱᱟ ᱫᱚ ᱱᱚᱣᱟ ᱱᱚᱜ-ᱚᱭ ᱡᱟᱦᱟᱸ ᱩᱸᱻ ᱢᱟᱨᱪ ᱯᱷᱮᱵᱚᱣᱟᱨᱤ ᱦᱚᱸᱜ-ᱚᱝᱠᱟᱱᱟᱜ ᱢᱟᱥ ᱥᱚᱢᱚᱭ ᱚᱱᱟ ᱫᱚ ᱢᱟᱱᱮ ᱵᱮᱥᱤ ᱠᱟᱹᱴᱤᱡ ᱢᱟᱱᱮ ᱥᱟᱹᱜᱮᱱ ᱧᱚᱜᱚᱜ ᱜᱮᱭᱟ᱾
ᱟᱪᱪᱷᱟ ᱾ ᱩᱱ ᱥᱚᱢᱚᱭ ᱫᱚ ᱜᱚᱝᱠᱮ ᱵᱷᱟᱜᱮ ᱵᱷᱟᱜᱤ ᱜᱮᱛᱚ ᱧᱮᱞᱚᱜ ᱜᱮᱭᱟ ᱜᱚᱝᱠᱮ ᱩᱱ ᱥᱚᱢᱚᱭ᱾ ᱵᱤᱨ ᱠᱚ
ᱵᱟᱝ ᱜᱚᱝᱠᱮ, ᱢᱟᱱᱮ ᱯᱷᱮᱵᱽᱣᱟᱨᱤ ᱢᱟᱥ ᱫᱚ ᱵᱟᱝ ᱱᱚᱝᱠᱟ ᱩᱸᱻ ᱮᱯᱨᱤᱞ ᱢᱮ ᱢᱟᱥ ᱠᱚᱥᱮᱱ ᱡᱟᱹᱱᱤᱡ ᱠᱷᱟᱱ ᱥᱟᱹᱜᱮᱱ ᱫᱚ ᱥᱟᱹᱜᱮᱱᱚᱜ ᱜᱮᱭᱟ, ᱢᱮ ᱢᱟᱥ ᱠᱚᱥᱮᱱ ᱢᱟᱱᱮ᱾
ᱟᱪᱪᱷᱟ ᱟᱪᱪᱷᱟ ᱟᱪᱪᱷᱟ᱾
ᱯᱷᱮᱵᱨᱩᱣᱟᱨᱤ ᱢᱟᱥ ᱠᱚᱥᱮᱱ ᱫᱚ ᱵᱟᱝ ᱢᱮ ᱢᱟᱥ ᱠᱚᱥᱮᱱ ᱦᱩᱭᱩᱜ ᱜᱮᱭᱟ᱾
ᱟᱪᱪᱷᱟ, ᱜᱚᱝᱠᱮ᱾
ᱦᱩᱸ, ᱚᱱᱟ ᱠᱚ ᱧᱮᱞ ᱵᱟᱲᱟ ᱠᱟᱛᱮ ᱜᱮᱛᱚ ᱱᱚᱣᱟ ᱡᱟᱦᱟᱸ ᱟᱞᱮ ᱢᱟᱱᱮ ᱟᱵᱚ ᱡᱟᱦᱟᱸ ᱥᱟᱱᱛᱟᱲ ᱨᱮᱱᱟᱜ ᱵᱟᱦᱟ ᱢᱟᱦᱟᱸ ᱠᱚᱵᱚᱱ ᱢᱟᱱᱟᱣ ᱜᱮᱭᱟ᱾
ᱟᱪᱪᱷᱟ ᱟᱪᱪᱷᱟ ᱾ᱩᱱ ᱥᱚᱢᱚᱭ ᱜᱮ ᱜᱚᱝᱠᱮ ᱟᱯᱮ ᱵᱟᱦᱟ ᱠᱚ ᱦᱩᱭᱩᱜ ᱜᱮᱭᱟ ᱵᱟᱝ?
ᱦᱳᱭ, ᱦᱳᱭ ᱦᱳᱭ᱾
ᱟᱪᱪᱷᱟ ᱟᱪᱪᱷᱟ ᱟᱪᱪᱷᱟ᱾ ᱛᱟᱦᱚᱞᱮ ᱜᱚᱝᱠᱮ ᱟᱯᱮ ᱫᱚ ᱛᱟᱦᱚᱞᱮ ᱵᱟᱦᱟᱜ ᱜᱮᱭᱟᱯᱮ ᱥᱮ ᱵᱟᱝᱟ ᱛᱟᱦᱚᱞᱮ?
ᱦᱮᱸ ᱦᱮᱸ, ᱵᱟᱦᱟᱜ ᱜᱮᱭᱟ ᱞᱮ ᱟᱞᱮ ᱦᱚᱸ᱾
ᱚ᱾
ᱵᱟᱦᱟ ᱯᱩᱡᱟᱹ ᱠᱚᱫᱚ ᱚᱱᱟ ᱠᱚᱫᱚ ᱞᱮ ᱢᱟᱱᱟᱣ ᱜᱮᱭᱟ᱾ ᱟᱫᱚ ᱟᱹᱰᱤ ᱠᱚ ᱥᱮᱱ ᱫᱚ ᱜᱚᱝᱠᱮ ᱟᱸᱢᱤᱡ ᱟᱸᱡᱚᱢ ᱵᱟᱲᱟ ᱠᱟᱜ-ᱟᱹᱧ ᱤᱧᱦᱚᱸ ᱢᱟᱱᱮ
ᱦᱩᱸ ᱾
ᱡᱟᱦᱟᱸ ᱱᱟᱢᱟᱞ ᱠᱚᱨᱮᱱᱟᱜ ᱡᱟᱦᱟᱸ ᱵᱟᱦᱟ ᱟᱠᱚ ᱩᱱᱠᱩ ᱫᱚ ᱢᱤᱫ ᱢᱟᱱᱮ ᱵᱟᱦᱟ ᱢᱟᱜ ᱢᱚᱬᱮ ᱠᱚ ᱞᱟᱹᱭᱟ-ᱟ᱾
ᱦᱩᱸ ᱾
ᱟᱨ ᱟᱞᱮ ᱥᱮᱱ ᱫᱚ ᱦᱩᱭᱩᱜ ᱠᱟᱱᱟ ᱵᱟᱦᱟ ᱟᱞᱟᱫᱟ ᱥᱚᱢᱚᱭ ᱟᱨ ᱢᱟᱜ ᱢᱚᱬᱮ ᱚᱱᱟ ᱫᱚ ᱟᱞᱟᱫᱟ ᱥᱚᱢᱚᱭ ᱾
ᱟᱪᱪᱷᱟ ᱟᱪᱪᱷᱟ ᱾
ᱢᱟᱱᱮ ᱩᱱᱠᱩ ᱫᱚ ᱡᱟᱦᱟᱸ ᱩᱱᱠᱩ ᱫᱚ ᱯᱨᱚᱛᱤ ᱥᱮᱨᱢᱟ ᱜᱮ ᱡᱚᱠᱷᱚᱱ ᱠᱚ ᱵᱟᱦᱟᱜ-ᱟ, ᱵᱟᱦᱟ ᱥᱚᱢᱚᱭ ᱢᱟᱜ ᱢᱚᱬᱮ, ᱢᱟᱱᱮ ᱯᱚᱛᱤ ᱥᱮᱨᱢᱟ ᱜᱮ᱾
ᱟᱪᱪᱷᱟ ᱢᱟᱱᱮ ᱜᱚᱝᱠᱮ ᱫᱚ ᱱᱤᱭᱟᱹ ᱫᱚ ᱠᱟᱹᱴᱤᱡ ᱩᱞᱴᱟᱹ ᱜᱮᱭᱟ ᱵᱟᱝ, ᱜᱚᱢᱠᱮ ᱱᱚᱛᱮ ᱫᱚ?
ᱦᱳᱭ ᱢᱟᱱᱮ ᱚᱠᱟ ᱞᱮᱠ ᱛᱚ ᱚᱠᱟ ᱥᱮᱱ ᱚᱠᱟ ᱞᱮᱠᱟᱱ ᱱᱤᱭᱚᱢ ᱦᱟᱸᱜ ᱦᱩᱸ ᱦᱳᱭ ᱚᱱᱛᱮ ᱫᱚ ᱦᱩᱭᱩᱜ ᱠᱟᱱᱟ ᱵᱟᱦᱟ ᱢᱟᱜ ᱢᱚᱬᱮ ᱟᱨ ᱟᱞᱮ ᱥᱮᱱ ᱫᱚ ᱥᱩᱫᱩ ᱢᱟᱜ ᱢᱟᱜ ᱢᱚᱬᱮ ᱾
ᱟᱪᱪᱷᱟ ᱛᱚ ᱚᱸ ᱜᱚᱝᱠᱮ ᱛᱟᱦᱚᱞᱮ ᱟᱯ ᱟᱯᱮ ᱫᱤᱥᱟᱹᱢ ᱥᱮᱫ ᱫᱚ ᱛᱟᱦᱚᱞᱮ ᱪᱮᱫᱠᱟ ᱦᱤᱥᱟᱹᱵ ᱛᱮᱠᱚ ᱵᱟᱦᱟ ᱜᱮᱭᱟ ᱠᱚ ᱢᱟᱜ ᱢᱚᱬᱮ ᱟᱠᱚ? ᱱᱤᱭᱚᱢ ᱠᱚᱫᱚ ᱪᱮᱫ ᱠᱟ ᱦᱤᱥᱟᱹᱵ? ᱛᱮ ᱟᱨᱠᱤ
ᱪᱮᱫ ᱠᱟ ᱦᱤᱥᱟᱹᱵ ᱛᱮ ᱵᱚᱞᱛᱮ ᱜᱚᱢᱠᱮ ᱚᱱᱟ ᱫᱚ ᱢᱤᱫ ᱥᱚᱢᱚᱭ ᱨᱮᱜᱮ ᱦᱩᱭᱩᱜ ᱜᱮᱭᱟ, ᱡᱚᱠᱷᱚᱱ ᱢᱟᱱᱮ ᱵᱟᱦᱟ ᱢᱟᱱᱮ ᱦᱩᱭᱩᱜ ᱠᱟᱱᱟ ᱡᱟᱦᱟᱸ ᱱᱟᱶᱟ ᱥᱟᱠ ᱫᱟᱨᱮ ᱠᱚ ᱢᱟᱱᱮ ᱱᱟᱣᱟ ᱫᱟᱨᱮ ᱨᱮ ᱥᱟᱠᱟᱢ ᱠᱚ ᱵᱟᱦᱟᱜ ᱥᱟᱜᱮᱱᱚᱜ-ᱟ ᱥᱟᱨᱡᱚᱢ ᱫᱟᱨᱮ ᱨᱮ ᱚᱱᱮ ᱚᱱᱟ ᱥᱚᱢᱚᱭ ᱜᱮᱠᱚ ᱵᱟᱦᱟᱜ ᱜᱮᱭᱟ᱾
ᱟᱪᱪᱷᱟ᱾
ᱪᱮᱫᱟᱜ ᱜᱚᱝᱠᱮ ᱟᱯᱮ ᱥᱮᱱ ᱚᱱᱟ ᱠᱚᱨᱮᱠᱤ ᱢᱟᱱᱮ ᱢᱟᱦᱟ ᱢᱟᱦᱟ ᱠᱚ ᱵᱟᱝ ᱦᱩᱭᱩᱜ ᱜᱮᱭᱟ᱾
ᱟᱞᱮ ᱥᱮᱫ ᱫᱚ ᱜᱚᱝᱠᱮ ᱦᱩᱭ ᱫᱚ ᱦᱩᱭᱩᱜ ᱜᱮᱭᱟ, ᱟᱫᱚ ᱟᱞᱮ ᱥᱮᱫ ᱦᱚᱸ ᱚᱱᱠᱟ ᱜᱮ ᱟᱨᱠᱤ ᱵᱩᱡᱷᱟᱹᱣ ᱠᱮᱫᱟ ᱵᱤᱱ ᱥᱮ ᱾
ᱟᱪᱪᱷᱟ ᱾
ᱦᱩᱰᱤᱧ ᱜᱮᱭᱟ ᱥᱮ ᱟᱛᱩ ᱠᱚᱢᱟ ᱟᱫᱚ ᱦᱩᱭ ᱫᱚ ᱦᱩᱭᱩᱜ ᱜᱮᱭᱟ ᱵᱟᱝ ᱫᱚ ᱵᱟᱝᱜᱮ ᱾
ᱚᱻ
ᱟᱯᱮ ᱥᱮᱫ ᱫᱚ ᱡᱮᱢᱚᱱ ᱥᱟᱸᱜᱮ ᱟᱹᱛᱩ ᱟᱯᱮ ᱡᱩᱢᱤᱫ ᱠᱟᱛᱮ ᱦᱩᱭᱩᱜ ᱜᱮᱭᱟ ᱟᱯᱮ ᱨᱟᱹᱥᱠᱟᱹ ᱯᱮ ᱧᱟᱢ ᱜᱮᱭᱟ ᱠᱟᱹᱴᱤᱡ ᱾ ᱵᱩᱡᱷᱟᱹᱣ ᱠᱮᱫᱟ ᱵᱤᱱ ᱥᱮ, ᱟᱞᱮ ᱥᱮᱫ ᱫᱚ ᱠᱟᱹᱴᱤᱡ ᱱᱟᱢᱟᱞ ᱛᱚ, ᱟᱫᱚ ᱚᱱᱠᱟ ᱡᱩᱢᱤᱫ ᱫᱚ ᱵᱟᱹᱱᱩᱜ ᱠᱚᱜᱮᱭᱟ ᱦᱚᱲ ᱠᱚᱫᱚ ᱠᱚ ᱠᱷᱩᱵ ᱠᱚ ᱠᱚᱢ ᱜᱮᱭᱟ ᱟᱞᱮ ᱥᱮᱫ ᱫᱤᱠᱩ ᱠᱚᱠᱚ ᱰᱷᱮᱨ ᱜᱮᱭᱟ᱾
ᱟᱪᱪᱷᱟ ᱾
ᱟᱫᱚ ᱛᱟᱣ ᱟᱫᱚ ᱚᱱᱟ ᱥᱟᱱᱛᱟᱲᱤ ᱥᱟᱱᱛᱟᱲᱤ ᱨᱮᱫᱚ ᱟᱢᱟᱜ ᱫᱚ ᱵᱟᱦᱟ ᱠᱚᱫᱚ ᱯᱩᱡᱟᱹ ᱠᱚᱫᱚ ᱦᱩᱭᱩᱜ ᱛᱟᱵᱚᱱᱟ ᱥᱮ᱾ ᱚᱱᱟ ᱠᱚ ᱠᱷᱟᱹᱛᱤᱨ ᱜᱮ ᱟᱫᱚ, ᱦᱩᱸ ᱦᱩᱸ ᱛᱚ ᱚᱱᱟᱠᱚ ᱠᱷᱟᱹᱛᱤᱨ ᱜᱮ ᱟᱫᱚ ᱡᱟᱦᱮᱨ ᱠᱚᱫᱚ ᱜᱚᱝᱠᱮ ᱢᱮᱱᱟᱜ ᱜᱮᱭᱟ ᱵᱟᱦᱟᱣ ᱠᱚ ᱦᱩᱭᱩᱜ ᱜᱮᱭᱟ᱾ ᱟᱫᱚ ᱚᱱᱠᱟ ᱫᱚ ᱨᱟᱹᱥᱠᱟᱹ ᱫᱚ ᱜᱚᱝᱠᱮ ᱚᱱᱠᱟ ᱫᱚ ᱵᱟᱝ ᱧᱟᱢ ᱜᱮᱭᱟ ᱵᱩᱡᱷᱟᱹᱣ ᱠᱮᱫᱟ ᱵᱤᱱ ᱥᱮ᱾
ᱟᱪᱪᱷᱟ ᱾
ᱫᱤᱥᱚᱢ ᱥᱮᱫ ᱡᱮᱴᱟ ᱨᱟᱹᱥᱠᱟᱹ ᱜᱮᱛᱚ ᱢᱮᱱᱠᱷᱟᱱ ᱫᱤᱥᱚᱢ ᱥᱮᱫ ᱠᱟᱱᱟ ᱵᱟᱦᱟ ᱠᱚ ᱢᱟᱜ ᱢᱚᱬᱮ ᱠᱚ ᱵᱟᱝ ᱨᱟᱹᱥᱠᱟᱹᱴᱟᱜ ᱜᱮ ᱟᱞᱟᱫᱟ ᱵᱩᱡᱷᱟᱹᱜ ᱜᱮᱭᱟ ᱾
ᱦᱮᱸ ᱦᱮᱸ ᱟᱨᱦᱚᱸ ᱱᱚᱣᱟ ᱯᱩᱡᱟᱹ ᱢᱩᱡᱟᱹ ᱠᱚᱫᱚ ᱢᱟᱱᱟ ᱫᱚᱨᱠᱟᱨᱚᱜ ᱠᱟᱱ ᱜᱮᱭᱟ ᱪᱮᱫᱟᱜ ᱥᱮ ᱟᱵᱚᱱᱟᱜ ᱢᱟᱱᱮ ᱟᱵᱚᱱᱟᱜ ᱫᱚ ᱢᱮᱱ ᱯᱩᱡᱟᱹ ᱠᱚᱜᱮ ᱱᱚᱣᱟ ᱠᱚᱜᱮ ᱦᱩᱭᱩᱜ ᱠᱟᱱᱟ ᱢᱟᱜ ᱢᱚᱬᱮ ᱠᱚ ᱾ ᱛᱟᱯᱚᱨ ᱦᱮᱱᱟᱜ ᱠᱟᱫᱟ ᱚᱱᱟ ᱠᱚᱨᱮ ᱜᱮᱵᱚᱱ ᱢᱟᱱᱮ ᱟᱵᱚᱨᱮᱱ ᱢᱟᱱᱮ ᱡᱟᱦᱟ ᱡᱟᱦᱮᱨ ᱠᱚᱨᱮᱱ ᱵᱚᱸᱜᱟ ᱵᱩᱨᱩ ᱠᱚᱫ ᱵᱚᱱ ᱵᱚᱸᱜᱟ ᱟᱠᱚ ᱠᱟᱱᱟ ᱥᱮ ᱚᱱᱟ ᱠᱚᱫᱚ ᱢᱟᱱᱟᱣ ᱫᱚᱨᱠᱟᱨᱚᱜ ᱠᱟᱱ ᱜᱮᱭᱟ ᱚᱱᱟ ᱠᱚᱫᱚ᱾
ᱛᱟᱯᱚᱨᱮᱛᱮ ᱩᱱᱠᱩ ᱠᱚ ᱢᱮᱱ ᱵᱩᱨᱩ ᱵᱟᱝ ᱵᱚᱸᱜᱟ ᱵᱩᱨᱩ ᱢᱟ᱾
ᱠᱷᱟᱹᱛᱤᱨ ᱟᱵᱚ ᱵᱷᱟᱜᱤ ᱢᱮᱱᱟᱜ ᱵᱚᱱᱟ ᱵᱷᱟᱜᱤ ᱠᱚ ᱫᱚᱦᱚ ᱟᱠᱟᱫ ᱵᱚᱱᱟ᱾
ᱦᱩᱸ
ᱛᱚ ᱜᱚᱝᱠᱮ ᱞᱟᱹᱭᱮᱫ ᱛᱟᱦᱮᱤᱧ ᱟᱵᱤᱱ ᱫᱚ ᱛᱟᱦᱚᱞᱮ ᱞᱩᱜᱩᱵᱩᱨᱩ ᱠᱚᱫᱚᱵᱤᱱ ᱥᱮᱱ ᱵᱟᱲᱟᱱᱟ ᱥᱮ ᱵᱟᱝ ᱜᱚᱝᱠᱮ?
ᱞᱩᱜᱩᱵᱩᱨᱩ ᱜᱷᱟᱱᱴᱟ ᱵᱟᱲᱮ ᱜᱚᱝᱠᱮ ᱚᱸᱰᱮ ᱫᱚ ᱥᱟᱹᱨᱤ ᱢᱚᱥᱮ ᱫᱚ ᱵᱟᱹᱞᱤᱧ ᱪᱟᱞᱟᱣ ᱟᱠᱟᱱᱟ ᱢᱤᱫ ᱡᱮᱠᱟ ᱦᱚ᱾ ᱢᱟᱱᱮ ᱪᱟᱞᱟᱜ ᱨᱮᱱᱟᱜ ᱫᱚ ᱟᱥᱟ ᱛᱟᱦᱮᱸ ᱠᱟᱱᱟ᱾ ᱢᱮᱱᱠᱷᱟᱱ ᱚᱱᱟ ᱥᱳᱢᱟᱹᱭ ᱨᱮᱜᱮ ᱟᱹᱞᱤᱧ ᱱᱚᱜᱼᱚᱭ ᱮᱢᱚᱱ ᱥᱮᱱ ᱪᱟᱞᱟᱣ ᱦᱩᱭᱮᱱ ᱛᱟᱹᱞᱤᱧᱟ ᱚᱱᱛᱮ ᱵᱟᱞᱤᱧ ᱪᱟᱞᱟᱣ ᱫᱟᱲᱮᱭᱟᱫᱟ᱾
ᱟᱪᱪᱷᱟ ᱟᱪᱪᱷᱟ ᱟᱫᱚ ᱜᱚᱝᱠᱮ ᱟᱞᱤᱧ ᱞᱟᱹᱭᱮᱫᱼᱟ, ᱟᱫᱚ ᱱᱤᱭᱟᱹ ᱥᱮᱨᱢᱟ ᱪᱟᱞᱟᱜ ᱵᱤᱱ ᱥᱮ ᱪᱮᱫ ᱪᱮᱫ ᱵᱟᱭ ᱱᱤᱭᱟᱹ ᱥᱮᱨᱢᱟ᱾ ᱦᱚᱸᱜᱼᱚᱭ ᱢᱟ ᱦᱮᱡ ᱮᱱᱟ᱾
ᱦᱮᱸ ᱦᱮᱸ ᱢᱚᱱᱮᱭ ᱫᱟᱞᱤᱧ ᱱᱤᱭᱟᱹ ᱵᱟᱨ ᱪᱟᱞᱟᱣ ᱠᱟᱛᱮ ᱧᱮᱞ ᱟᱹᱜᱩ ᱦᱩᱭᱩᱜᱼᱟ᱾
ᱛᱚ ᱟᱹᱞᱤᱧ ᱞᱟᱹᱭᱟᱵᱮᱱᱟ ᱥᱟᱡᱮᱥᱴᱟ ᱵᱮᱱᱟᱞᱤᱧ ᱡᱮ ᱱᱤᱭᱟᱹ ᱥᱚᱢᱚᱭ ᱜᱤ ᱦᱤᱡᱩᱜ ᱪᱟᱞᱟᱜ ᱵᱤᱱ᱾
ᱟᱪᱪᱷᱟ ᱟᱪᱪᱷᱟ ᱦᱮᱸ ᱪᱟᱞᱟᱜ ᱦᱩᱭᱩᱜᱼᱟ, ᱜᱩ
ᱦᱚᱸ ᱥᱮᱱ ᱞᱮᱱ ᱠᱷᱟᱱ ᱴᱟᱵᱚᱨ ᱨᱮ ᱚᱸᱰᱮ,
ᱦᱮᱸ ᱟᱹᱰᱤ ᱠᱤᱪᱷᱩ ᱜᱮ ᱢᱟ ᱢᱤᱜ, ᱢᱟᱱᱮ ᱟᱸᱡᱚᱢ ᱵᱟᱲᱟ ᱦᱩᱭ ᱟᱠᱟᱱᱟ ᱛᱚ, ᱢᱟᱱᱮ ᱢᱟᱱᱮ ᱵᱚᱸᱜᱟ ᱵᱩᱨᱩ ᱠᱚ ᱚᱸᱰᱮ ᱢᱮᱱᱟᱜ ᱠᱚ ᱛᱟᱵᱚᱱᱟ ᱢᱚᱴᱟ ᱢᱩᱴᱤ ᱦᱟᱸᱜ᱾ ᱧᱮᱞ ᱟᱹᱜᱩ ᱦᱩᱭᱩᱜᱼᱟ ᱵᱚᱸᱜᱟ ᱵᱩᱨᱩ ᱠᱚᱨᱮᱱᱟᱜ ᱡᱤᱱᱤᱥᱢᱤᱱᱤᱥ ᱠᱚ ᱚᱸᱰᱮ ᱢᱮᱱᱟᱜ ᱟᱠᱟᱫᱟ ᱠᱤᱪᱷᱩ᱾
ᱦᱩᱸ ᱦᱩᱸ ᱛᱚ ᱜᱚᱝᱠᱮ ᱪᱮᱫ ᱠᱚᱵᱤᱱ ᱟᱸᱡᱚᱢ ᱵᱟᱲᱟ ᱠᱟᱹᱴᱤᱡ ᱟᱹᱞᱤᱧ ᱥᱟᱣ ᱛᱮ ᱠᱟᱹᱴᱤᱜ ᱫᱮᱞᱟᱭᱵᱤᱱ ᱟᱹᱞᱤᱧ ᱦᱚᱞᱤᱧ ᱠᱟᱹᱴᱤᱜ ᱞᱤᱧ ᱟᱸᱡᱚᱢᱟ᱾ ᱥᱮᱬᱟ ᱭᱟᱞᱤᱧ ᱟᱞᱤᱧ ᱦᱚᱸ᱾
ᱜᱚᱝᱠᱮ ᱚᱸᱰᱮ ᱫᱚ ᱵᱚᱞᱛᱮ ᱜᱮᱞᱮ ᱟᱹᱞᱤᱧ ᱦᱚᱸ ᱵᱟᱹᱞᱤᱧ ᱪᱟᱞᱟᱣ ᱵᱟᱲᱟ ᱟᱠᱟᱱᱟ ᱛᱚ ᱠᱷᱩᱵ ᱮᱠᱴᱟ ᱚᱱᱟ ᱚᱸᱰᱮᱱᱟᱜ ᱜᱮᱭᱟᱱ ᱵᱟᱹᱱᱩᱜ ᱛᱟᱹᱞᱤᱧᱟ ᱮᱱᱠᱷᱱᱟᱜ᱾
ᱦᱩᱸ ᱟᱫᱚ ᱜᱚᱝᱠᱮ ᱟᱹᱞᱤᱧ ᱫᱚᱞᱤᱧ ᱥᱮᱱ ᱵᱟᱲᱟ ᱠᱟᱱᱟ? ᱟᱫᱚ ᱜᱚᱝᱠᱮ ᱥᱟᱛᱴᱤ ᱥᱮ ᱟᱴᱴᱤ ᱵᱩᱨᱩ ᱵᱟᱨᱚᱢ ᱢᱤᱫ ᱦᱩᱭᱩᱜ ᱵᱩᱡᱷᱟᱹᱣ ᱠᱮᱫᱟ ᱵᱤᱱ?
ᱟᱪᱪᱷᱟ ᱟᱪᱪᱷᱟ
ᱚᱱᱟ ᱥᱟᱛ ᱴᱤ ᱥᱮ ᱟᱴᱴᱤ ᱵᱩᱨᱩ ᱯᱟᱨᱚᱢ ᱠᱟᱛᱮ ᱚᱱᱛᱮ, ᱟᱫᱚ ᱚᱸᱰᱮ ᱜᱮ ᱦᱮᱸ ᱞᱩᱠᱷᱩ ᱦᱚᱸ ᱵᱟ ᱞᱩᱠᱷᱩᱣ ᱟᱭᱳ ᱢᱤᱫᱴᱟᱝ ᱢᱟᱱᱮ ᱠᱩᱢᱵᱩ ᱚᱲᱟᱜ ᱞᱮᱠᱟᱱ ᱢᱮᱱᱟᱜᱼᱟ᱾ ᱜᱚᱝᱠᱤ ᱵᱩᱡᱷᱟᱹᱣᱟᱵᱤᱱ ᱥᱮ?
ᱟᱪᱪᱷᱟ ᱟᱪᱪᱷᱟ᱾
ᱟᱫᱚ ᱚᱸᱰᱮᱜᱮ ᱟᱫᱚ ᱵᱷᱤᱛᱤᱨ ᱛᱚᱜ ᱵᱟᱠᱚ ᱵᱚᱞᱚ ᱦᱚᱪᱚ ᱜᱮᱭᱟ ᱵᱩᱡᱟᱹᱣ ᱠᱮᱫᱟᱵᱤᱱ? ᱟᱫᱚ ᱵᱟᱭᱨᱮ ᱯᱩᱡᱟᱹ ᱠᱚᱠᱚ ᱮᱢ ᱠᱟᱛᱮᱫ ᱜᱮ ᱟᱫᱚ ᱜᱚᱝᱠᱮ ᱩᱰᱩᱝ ᱦᱩᱭᱩᱜ ᱜᱮᱭᱟ ᱟᱨᱠᱤ᱾
ᱚᱻ
ᱜᱚᱴᱟ ᱥᱤᱝ ᱜᱚᱴᱟ ᱱᱤᱫᱟᱹ ᱦᱚ ᱵᱩᱨᱩ ᱨᱮᱠᱚ ᱛᱟᱦᱮᱸᱱᱟ ᱦᱚᱲ ᱠᱚ ᱰᱤᱜᱽᱨᱤ ᱜᱟᱞ ᱠᱚ ᱡᱩᱞᱮᱫ ᱵᱩᱡᱷᱟᱣ ᱠᱮᱫᱟ ᱵᱤᱱ ᱥᱮ ᱢᱟᱱᱮ ᱟᱵᱚᱱᱟᱜ ᱡᱮ-ᱚᱭ ᱯᱟᱦᱟᱲ ᱠᱚᱫᱚ ᱪᱮᱫᱞᱮᱠᱟ ᱚᱱᱠᱟᱜᱮ ᱦᱚᱲ ᱠᱚ ᱥᱮᱱᱚᱜᱼᱟ, ᱠᱤᱱᱛᱩ ᱜᱚᱝᱠᱮ ᱚᱱᱟ ᱫᱚ ᱫᱚᱢᱮ ᱦᱚᱲ ᱠᱚ ᱥᱮᱱᱚᱜᱼᱟ ᱵᱟᱥ ᱛᱮ ᱦᱮᱸ ᱵᱟᱥ ᱛᱮ ᱯᱷᱮᱡ ᱜᱤ ᱵᱩᱡᱷᱟᱹᱣ ᱠᱮᱫᱟᱵᱮᱱ᱾
ᱦᱩᱸ᱾